ᱡᱚᱦᱟᱨ ᱜᱮ ᱟᱸᱡᱚᱢᱚᱜ ᱠᱟᱱᱟ ᱨᱚᱲ?
ᱦᱚ ᱡᱚᱦᱟᱨ ᱜᱮ ᱟᱸᱡᱚᱢᱚᱜ ᱠᱟᱱ ᱨᱚᱲ᱾
ᱦᱩᱸ,
ᱦᱚᱸ ᱦᱚᱸ ᱛᱟᱦᱞᱮ, ᱦᱚᱸ ᱛᱟᱦᱞᱮ ᱵᱮᱥ ᱵᱟᱲᱟ ᱜᱮ?
ᱦᱳᱭ ᱵᱮᱥ ᱵᱟᱲᱟ ᱜᱮ ᱟᱯᱮ ᱠᱚ ᱚᱠᱟ ᱚᱠᱟᱞᱮᱠᱟ ᱵᱮᱥ ᱵᱟᱲᱟ ᱜᱮ?
ᱦᱚᱸ ᱟᱞᱮ ᱦᱚᱸ ᱵᱮᱥ ᱵᱟᱲᱟ ᱜᱮ ᱟᱨ ᱛᱟᱦᱞᱮ ᱟᱯᱮ ᱚᱱᱛᱮ ᱫᱚ ᱛᱟᱦᱚᱞᱮ, ᱪᱟᱥ ᱠᱚ ᱛᱤᱱ ᱡᱷᱟᱹᱞ ᱠᱟᱜ-ᱟ ᱯᱮ?
ᱪᱟᱥ ᱠᱚᱫᱚ ᱱᱚᱛᱮ ᱢᱟ ᱫᱟᱜ ᱜᱮ ᱵᱟᱹᱱᱩᱜᱼᱟ ᱡᱮ ᱪᱟᱥᱚᱜᱼᱟ ᱢᱮᱱᱛᱮ ᱦᱩᱲᱩ ᱠᱚ ᱨᱚᱦᱚᱭᱚᱜ-ᱟ ᱚᱱᱠᱟᱱ, ᱯᱚᱡᱤᱥᱮᱱ ᱜᱮ ᱵᱟᱹᱱᱩᱜ ᱠᱟᱫᱟ ᱫᱟᱜ ᱡᱟᱹᱲᱤ ᱟᱞᱮ ᱥᱮᱜ ᱢᱟ ᱵᱟᱹᱱᱩᱜ ᱠᱟᱫᱟ ᱞᱟᱹᱭ ᱜᱟᱱᱚᱜᱼᱟ᱾
ᱚ ᱛᱟᱦᱞᱮ ᱟᱯᱮ ᱫᱚ ᱠᱟᱹᱴᱤᱡ ᱯᱮ ᱟᱞᱮ ᱥᱮᱜ ᱦᱚᱸ ᱚᱱᱠᱟ ᱢᱟᱲᱟᱝ ᱫᱚ ᱱᱟᱦᱟᱜ ᱵᱟᱝ ᱫᱟᱜᱤᱜ ᱫᱟᱜ ᱡᱟᱹᱲᱤ ᱵᱟᱲᱟ ᱞᱮᱫᱼᱟᱭ ᱟᱨ ᱦᱚᱞᱟ ᱢᱟᱫᱷᱮᱨ ᱫᱟᱜ ᱡᱟᱹᱲᱤ ᱦᱟᱛᱮᱫ ᱱᱟᱜ ᱩᱱᱟᱹᱜ ᱫᱚ ᱵᱟᱝ ᱫᱟᱜ ᱡᱟᱹᱲᱤᱭ ᱟᱠᱟᱫᱟᱭ᱾ ᱟᱨ ᱢᱟᱲᱟᱝ ᱤᱱᱠᱟᱹ ᱦᱩᱭᱩᱜᱼᱟ ᱢᱤᱫ ᱥᱚᱯᱛᱮ ᱢᱟᱲᱟᱝ ᱫᱟᱜ ᱡᱟᱹᱲᱤ ᱞᱮ-ᱟ ᱥᱮᱜᱷᱟ ᱚᱱᱟ ᱠᱚᱛᱮ ᱠᱟᱹᱴᱤᱡ ᱡᱚᱯ ᱞᱮᱱᱟ ᱚᱛ ᱠᱚ ᱱᱟᱜ᱾ ᱟᱨ ᱟᱨᱦᱚᱸ ᱢᱟᱦᱫᱷᱮᱨ ᱞᱳᱜ ᱫᱟᱜ ᱡᱟᱹᱲᱤ ᱜᱚᱜ ᱠᱟᱣᱱᱟ ᱮᱱᱠᱷᱟᱡ ᱫᱚ ᱱᱟᱸᱜ, ᱟᱹᱰᱤ ᱜᱮ ᱢᱚᱡᱽ ᱱᱟ ᱚᱛ ᱠᱚ ᱮᱱᱠᱷᱟᱡ ᱫᱚ ᱱᱟᱜ ᱦᱚᱞᱟᱜ ᱱᱟᱜ ᱞᱚᱥᱚᱫ ᱦᱩᱭ ᱠᱟᱱᱟ ᱱᱟᱦᱟᱸᱜ ᱟᱨ,
ᱟᱨ ᱱᱮᱛᱳᱜ ᱫᱚ ᱱᱟᱦᱟᱸᱜ ᱤᱭᱟᱹ ᱱᱟᱸᱜ, ᱟᱨ ᱨᱚᱦᱚᱭ ᱵᱟᱲᱟ ᱦᱩᱭᱳᱜ ᱠᱟᱱᱟ ᱱᱟᱜ ᱮᱛᱚᱵ ᱦᱩᱭ ᱠᱟᱱᱟ ᱨᱚᱦᱚᱭ ᱠᱚᱱᱟᱜ᱾
ᱦᱩᱸ ᱛᱟᱦᱞᱮ᱾
ᱦᱮᱸ ᱦᱚᱸ᱾
ᱟᱯᱮ ᱚᱱᱛᱮ ᱫᱚ ᱟᱱᱟᱡᱽ ᱠᱚᱫᱚ ᱚᱠᱟᱞᱮ ᱞᱮᱠᱟ ᱟᱱᱟᱡᱽ ᱠᱚ ᱪᱟᱥ ᱵᱟᱥ?
ᱟᱱᱟᱡᱽ ᱠᱚᱦᱚᱸ ᱚᱱᱠᱟ ᱪᱟᱥᱵᱟᱥ ᱜᱮᱱᱟᱜ ᱟᱨ, ᱚᱱᱠᱟ ᱟᱱᱟᱡᱽ ᱠᱚᱦᱚᱸ ᱟᱹᱰᱤ ᱵᱷᱟᱹᱜᱤ ᱴᱷᱤᱠ ᱜᱮᱞᱮ ᱪᱟᱥᱟ ᱪᱮᱫᱟᱜ ᱠᱤ ᱟᱱᱟᱡᱽ ᱠᱚᱛᱮ ᱦᱚᱸ, ᱚᱱᱠᱟ ᱟᱹᱰᱤ ᱜᱟᱱ ᱨᱳᱡᱽᱜᱟᱨ ᱠᱚ ᱦᱩᱭᱩᱜᱼᱟ ᱥᱮ ᱮᱱᱠᱷᱟᱡ ᱫᱚ, ᱟᱱᱟᱡ ᱠᱚᱦᱚᱸ ᱪᱟᱥ ᱜᱮᱭᱟᱞᱮ ᱤᱱᱠᱟᱹ ᱚᱱᱠᱟ ᱵᱤᱞᱟᱹᱛᱤ ᱠᱚ, ᱚᱻ ᱵᱮᱸᱜᱟᱲ ᱟᱹᱰᱤ, ᱵᱤᱞᱟᱹᱛᱤ ᱵᱮᱸᱜᱟᱲ ᱵᱷᱮᱰᱣᱟ ᱟᱨᱦᱚᱸ, ᱚᱱᱠᱟ ᱜᱷᱟᱸᱝᱽᱨᱟ ᱛᱩᱧ ᱢᱮᱱᱟᱜᱼᱟ᱾ ᱟᱨᱚ ᱟᱲᱟᱜ ᱠᱚᱢᱟᱱᱟᱜ ᱢᱮᱱᱟᱜ ᱜᱮᱭᱟ ᱚᱱᱟ ᱢᱟ ᱵᱟᱝ ᱞᱮᱠᱷᱟᱼᱟ᱾ ᱠᱮ ᱟᱲᱟᱜ ᱠᱚ ᱢᱮᱱᱟᱜ-ᱟ ᱢᱩᱞᱟᱹ ᱟᱲᱟᱜ ᱠᱚ ᱜᱟᱺᱫᱷᱟᱹᱨᱤ ᱟᱲᱟᱜ ᱠᱚ ᱟᱨᱚ ᱟᱭᱢᱟ ᱟᱭᱢᱟ, ᱟᱲᱟᱜ ᱠᱚ ᱢᱮᱱᱟᱜ ᱜᱮᱭᱟ᱾ ᱟᱨ ᱚᱱᱟ ᱛᱮᱦᱚᱸ ᱠᱟᱹᱴᱤᱡ ᱚᱱᱟ ᱪᱟᱥᱵᱟᱥ ᱦᱩᱲᱩ ᱪᱟᱥ ᱫᱚ ᱪᱮᱫ ᱞᱮᱠᱟ ᱦᱮ ᱥᱮᱵ, ᱦᱩᱲᱩ ᱪᱟᱥ ᱫᱚ ᱩᱱᱟᱹᱜ ᱚᱱᱠᱟ ᱡᱟᱹᱥᱛᱤ ᱢᱚᱠᱟ ᱡᱟᱦᱟᱸᱭ ᱠᱚ, ᱥᱮᱬᱟ ᱥᱮᱬᱟ ᱠᱚ ᱪᱟᱥᱟ ᱚᱱᱟ ᱩᱱᱟᱹᱜ ᱯᱩᱭᱥᱟᱹ ᱵᱟᱝ ᱦᱤᱡᱩᱜᱼᱟ᱾ ᱟᱨ ᱟᱱᱟᱡᱽ ᱪᱟᱥ ᱪᱟᱥᱛᱮᱫ ᱫᱚ ᱟᱨᱚᱢ ᱜᱚᱫᱟ ᱟᱨᱚ ᱦᱮᱡ ᱩᱛᱟᱹᱨᱚᱜᱼᱟ ᱟᱨᱚᱢ ᱜᱚᱫᱟ ᱟᱨᱚ ᱡᱚᱜᱼᱟ ᱚᱱᱟ ᱫᱚ ᱠᱟᱹᱴᱤᱡ ᱟᱞᱤᱧ ᱦᱤᱥᱟᱹᱵ ᱫᱚ ᱯᱷᱟᱭᱫᱟ
ᱦᱮᱸ ᱦᱮᱸ ᱦᱮᱸ᱾
ᱟᱞᱮ ᱞᱮ ᱵᱟᱲᱟᱭ ᱜᱮᱭᱟ ᱪᱮᱫᱟᱜ ᱠᱤ ᱚᱱᱟ ᱠᱚᱛᱮ ᱦᱚᱸ ᱨᱚᱡᱽᱜᱟᱨ ᱨᱚᱡᱽᱜᱟᱨ ᱦᱚᱸ ᱵᱚᱦᱩᱛ ᱜᱮ ᱦᱩᱭᱩᱜᱼᱟ᱾ ᱟᱯᱮ ᱛᱟᱦᱚᱞᱮ ᱪᱮᱫ ᱞᱮᱠᱟ ᱯᱮ ᱪᱟᱥᱼᱟ ᱟᱱᱟᱡᱽ ᱠᱚᱫᱚ?
ᱟᱞᱮᱥᱮᱫ ᱢᱟ ᱟᱱᱟᱡ ᱠᱚᱦᱚᱸ ᱡᱟᱹᱥᱛᱤ ᱜᱮ ᱪᱟᱥᱚᱜᱼᱟ ᱡᱟᱹᱥᱛᱤ ᱢᱟᱱᱮ ᱚᱱᱟ ᱠᱚᱜᱮᱛᱚ᱾ ᱟᱨᱡᱟᱣ ᱨᱮᱱᱟᱜ ᱫᱷᱚᱱ ᱠᱟᱱᱟ ᱥᱮ ᱞᱟᱹᱭ ᱜᱟᱱᱚᱜᱼᱟ᱾ ᱵᱟᱹᱲᱛᱤ ᱠᱟᱭᱚᱜ ᱜᱮ ᱟᱱᱟᱡ ᱫᱚ ᱪᱟᱥᱚᱜᱼᱟ᱾ ᱮᱢᱟᱱ ᱞᱮᱠᱟᱱ ᱟᱭᱢᱟ ᱠᱚ ᱟᱱᱟᱡ ᱠᱚ ᱪᱟᱥᱚᱜᱼᱟ᱾ ᱡᱮᱢᱚᱱ ᱠᱟᱨᱞᱟ ᱠᱩᱫᱽᱨᱤ ᱟᱞᱮ ᱥᱮ ᱠᱟᱞᱞᱟ ᱠᱩᱫᱽᱨᱤ ᱜᱮ ᱡᱟᱹᱥᱛᱤ ᱡᱟᱹᱥᱛᱤ ᱠᱟᱭᱛᱮ ᱠᱚ ᱨᱚ ᱦᱚᱭᱟ ᱟᱨᱠᱤ ᱟᱨ ᱥᱚᱥᱟ ᱛᱟᱨᱯᱚᱨᱮ ᱥᱚᱥᱟ ᱡᱷᱤᱸᱜᱟᱹ ᱟᱫᱚ ᱴᱚᱰᱟᱝ ᱫᱤᱥᱚᱢ ᱦᱚᱲ ᱛᱚ ᱜᱷᱩᱴᱩ ᱫᱤᱥᱚᱢ ᱦᱚᱲ ᱦᱩᱲᱩ ᱠᱚᱫᱚ ᱩᱱᱟᱹᱜ ᱪᱟᱥ ᱵᱟᱝ ᱦᱩᱭᱩᱜᱼᱟ᱾
ᱦᱮᱸ᱾ ᱦᱮᱸ ᱟᱹᱰᱤ ᱢᱚᱸᱡᱽ ᱜᱮ ᱟᱨ ᱟᱞᱮ ᱥᱮᱫ ᱦᱚᱸ ᱱᱚᱝᱠᱟ ᱜᱷᱩ ᱴᱩ ᱠᱚᱫᱚ ᱱᱟᱜ ᱢᱮᱱᱟᱜ ᱜᱮᱭᱟ ᱡᱮ ᱟᱯᱮ ᱥᱮᱫ ᱜᱩᱲᱩ ᱠᱚ ᱢᱮᱱᱟᱜᱼᱟ᱾ ᱦᱮᱸ ᱥᱮ ᱵᱟᱹᱫᱽ ᱵᱟᱹᱭᱦᱟᱹᱲ ᱠᱚᱦᱚᱸ ᱱᱟᱦᱟᱸᱜ ᱢᱮᱱᱟᱜ ᱜᱮ ᱢᱮᱱᱟᱜ ᱫᱚ ᱟᱨ ᱡᱟᱹᱥᱛᱤ ᱠᱟᱨ ᱜᱷᱩᱴᱩ ᱜᱮ ᱱᱟᱦᱟᱜ ᱢᱮᱱᱟᱜᱼᱟ᱾ ᱟᱫᱚ ᱜᱷᱩᱴᱩ ᱠᱚᱫᱚ ᱱᱟᱦᱟᱜ ᱜᱷᱩᱴᱩ ᱥᱮᱫ ᱫᱚ ᱱᱟᱜ ᱚᱱᱠᱟ ᱚᱱᱠᱟ ᱫᱟᱜ ᱢᱟ ᱵᱟᱝ ᱞᱤᱸᱡᱤᱚᱜᱼᱟ ᱥᱮ ᱦᱮᱸ ᱥᱮ ᱜᱷᱩᱴᱩ ᱥᱮᱫ ᱫᱚ ᱟ ᱜᱷᱩᱴᱩ ᱥᱮᱫ ᱫᱚ ᱱᱟᱦᱟᱜ ᱟᱞᱮ ᱫᱚ ᱪᱟᱥ ᱞᱟᱹᱜᱤᱫ ᱱᱟᱦᱟᱸᱜ ᱥᱮᱞᱚ ᱠᱟᱜᱼᱟ ᱞᱮ᱾ ᱪᱮᱫᱟᱜ ᱠᱤ ᱜᱷᱩᱴᱩ ᱥᱮᱫ ᱫᱚ ᱠᱟᱹᱴᱤᱡ ᱵᱟᱹᱭᱦᱟᱹᱲ ᱦᱩᱰᱤᱧ ᱧᱚᱜ ᱜᱮᱭᱟ ᱥᱮ ᱮᱱᱠᱷᱟᱡ ᱫᱚ ᱮᱠᱷᱮᱱ ᱵᱟᱹᱭᱦᱟᱹᱲ ᱧᱚᱜ ᱨᱮᱱᱟᱜ ᱦᱳᱲᱩ ᱛᱮᱢᱟ ᱵᱟᱝ ᱦᱩᱭᱩᱜᱼᱟ᱾ ᱡᱚᱢ ᱵᱚᱪᱷᱚᱨ ᱫᱤᱱ ᱢᱮᱱᱟᱜ ᱮᱱᱠᱷᱟᱡ ᱫᱚ ᱱᱟᱦᱟᱜ ᱤᱭᱟᱹ ᱱᱟᱦᱟᱸᱜ ᱪᱮᱫ ᱠᱚ ᱢᱮᱛᱟᱜᱼᱟ ᱟᱨ ᱥᱟᱸᱜᱮ ᱜᱮᱭᱟ ᱵᱚ ᱥᱮ ᱥᱟᱸᱜᱮ ᱜᱮᱭᱟᱞᱮ ᱥᱮ ᱱᱟᱦᱟᱸᱜ ᱦᱚᱲ᱾ ᱮᱱᱠᱷᱟᱡ ᱥᱟᱸᱜᱮ ᱦᱚᱲᱟᱜ ᱡᱚᱢ ᱦᱟᱸᱜ ᱫᱚᱥ ᱡᱚᱱᱟᱜ ᱡᱚᱢ ᱦᱚᱲᱟᱜ ᱡᱚᱢ ᱫᱚ ᱱᱟᱦᱟᱜ ᱠᱟᱹᱢᱤ ᱢᱤᱫ ᱵᱤᱜᱷᱟᱹ ᱦᱟᱥᱟ ᱫᱚ ᱪᱤᱠᱟᱹᱢ ᱫᱟᱲᱮᱜ ᱦᱩᱭᱩᱜ ᱟᱱᱟᱜ ᱦᱮᱸᱥᱮ, ᱜᱷᱩᱴᱩ ᱢᱮᱱᱟᱜ ᱛᱟᱞᱮᱭᱟ ᱮᱱᱠᱷᱟᱡ ᱜᱷᱩᱴᱩ ᱨᱮ ᱥᱮᱞᱚ ᱵᱟᱹᱭᱥᱟᱣ ᱛᱮ ᱪᱚ ᱪᱟᱥ ᱦᱩᱭᱩᱜᱼᱟ ᱪᱮᱫᱟᱜ ᱮᱢ ᱵᱮᱠᱟᱨᱟ ᱪᱚ ᱪᱟᱥ ᱠᱟᱜ ᱦᱩᱭᱩᱜᱼᱟ ᱥᱮᱞᱚ ᱟᱛᱮᱫ ᱨᱮᱦᱚᱸ, ᱟᱨ ᱟᱞᱮ ᱢᱚᱴᱟᱢᱩᱴᱤ ᱱᱚᱛᱮ ᱫᱚ ᱥᱮᱞᱳ ᱫᱚ ᱱᱟᱦᱟᱸᱜ ᱚᱱᱠᱟ ᱡᱟᱹᱜ ᱡᱟᱹᱥᱛᱤ ᱠᱟᱨ ᱜᱮ ᱚᱰᱚ ᱠᱚᱜ ᱠᱟᱱ ᱫᱚ ᱪᱮᱫ ᱞᱮᱠᱟ ᱠᱟᱹᱴᱤᱡ ᱛᱟᱞᱟᱝ ᱠᱷᱚᱫᱟᱣ ᱠᱷᱟᱡ--‌ ᱜᱮ ᱱᱟᱦᱟᱸᱜ ᱤᱭᱟᱹ ᱵᱤᱱᱟᱹ ᱰᱤᱵ ᱵᱳᱭᱨᱤᱝ ᱛᱮᱜᱮ ᱱᱟᱦᱟᱜ ᱟᱹᱰᱤ ᱡᱟᱭᱜᱟ ᱜᱮ ᱜᱷᱩᱴᱩ ᱠᱚᱨᱮᱜ ᱦᱚᱸ ᱦᱟᱡᱩᱜ ᱜᱮ ᱱᱟᱦᱟᱸᱜ ᱫᱟᱜ ᱠᱚ᱾ ᱟᱨ ᱟᱯᱮ ᱚᱱᱛᱮ ᱛᱟᱦᱚᱞᱮ ᱚᱱᱠᱟ ᱫᱟᱜ ᱡᱟᱹᱲᱤ ᱠᱚᱫᱚ ᱱᱟᱦᱟᱸᱜ ᱫᱟᱜ ᱡᱟᱹᱲᱤ ᱵᱷᱚᱨᱥᱟ ᱥᱮ ᱥᱮᱞᱚ ᱠᱚ ᱥᱮ ᱚᱱᱠᱟ ᱠᱮᱱᱮᱞ ᱫᱟᱜ ᱠᱚ ᱦᱟᱡᱩᱜᱼᱟ ᱥᱮ ᱜᱟᱰᱟ ᱫᱟᱜ
ᱱᱚᱛᱮ ᱢᱟ ᱞᱟᱹᱭ ᱜᱟᱱᱚᱜᱼᱟ ᱚᱱᱟ ᱥᱮᱞᱚ ᱢᱤᱱᱤ ᱠᱚ ᱢᱮᱱᱟᱜ ᱠᱟᱫᱟ᱾ ᱟᱨ ᱜᱟᱰᱟ ᱢᱮᱱᱟᱜ ᱠᱟᱫᱟ ᱟᱫᱚ ᱚᱱᱟ ᱵᱚᱨᱥᱟ ᱜᱮ ᱪᱟᱥ ᱫᱚ᱾ ᱛᱟᱣ ᱨᱮᱦᱚᱸ ᱢᱮᱱᱠᱷᱟᱱ ᱟᱫᱚ ᱵᱚᱨᱥᱟ ᱫᱤᱱ ᱛᱚ ᱵᱚᱨᱥᱟ ᱥᱤᱡᱤᱱ ᱫᱚ ᱫᱟᱜ ᱜᱮ ᱡᱷᱚᱛᱚ ᱠᱟᱹᱴᱤᱡ ᱠᱚ ᱠᱚᱭᱚᱜᱟᱜᱼᱟ ᱛᱟᱯᱚᱨᱮ ᱫᱟᱜ ᱠᱚᱭᱚᱜ ᱯᱚᱨᱮ ᱡᱩᱫᱤ ᱫᱟᱜ ᱵᱟᱭ ᱫᱟᱜᱟ ᱟᱫᱚ ᱡᱷᱚ ᱫᱚ ᱢᱤᱱᱤ ᱜᱟᱰᱟ ᱠᱷᱚᱱ ᱫᱟᱜ ᱥᱟᱧᱪᱟᱣ ᱠᱟᱛᱮᱜ ᱜᱮᱠᱚ ᱨᱚᱦᱚᱭᱟ ᱦᱩᱲᱩ ᱠᱚᱫᱚ ᱦᱟᱸᱜ᱾ ᱢᱮᱱᱠᱷᱟᱱ ᱟᱱᱟᱪ ᱠᱚᱫᱚ ᱚᱱᱟ ᱢᱤᱱᱤ ᱨᱮᱱᱟᱜ ᱫᱟᱜ ᱜᱟᱰᱟ ᱨᱮᱱᱟᱜ ᱫᱟᱜ ᱛᱮᱜᱮ ᱪᱟᱥᱚᱜᱼᱟ ᱟᱨᱠᱤ᱾ ᱵᱤᱨ ᱫᱤᱥᱚᱢ ᱦᱚᱲ ᱛᱚ ᱵᱤᱨ ᱨᱮᱱᱟᱜ ᱯᱷᱟᱸᱠᱟ ᱡᱟᱭᱜᱟ ᱠᱚ ᱢᱟᱜ ᱥᱟᱯᱷᱟ ᱠᱟᱛᱮᱫ ᱯᱟᱹᱦᱤᱞ ᱦᱟᱲᱟᱢ ᱠᱚ ᱡᱟᱦᱟᱸ ᱡᱟᱭᱜᱟ ᱠᱚ ᱛᱳᱭᱨᱤ ᱦᱚᱴᱚᱣ ᱠᱟᱫᱟ ᱚᱱᱟ ᱨᱮᱜᱮ ᱪᱟᱥ ᱫᱚ ᱦᱩᱭᱩᱜ ᱠᱟᱱᱟ᱾ ᱜᱟᱵᱟ ᱠᱷᱚᱱ᱾
ᱦᱚᱸ ᱟᱹᱰᱤ ᱢᱚᱡᱽ ᱜᱮ ᱟᱨ ᱟᱞᱮ ᱦᱚᱸ ᱱᱟᱦᱟᱜ ᱚᱝ ᱚᱱᱠᱟ ᱜᱮ ᱱᱟᱦᱟᱸᱜ ᱯᱟᱨ ᱚᱱᱠᱟ ᱚᱱᱠᱟ ᱡᱟᱹᱥᱛᱤ ᱠᱟᱨ ᱚᱱᱠᱟ ᱫᱚ ᱵᱟᱝ ᱯᱟᱲᱟᱣ ᱠᱟᱱᱟ᱾ ᱵᱟᱹᱭᱦᱟᱹᱲ ᱠᱚ ᱫᱚ ᱱᱟᱦᱟᱜᱼᱼ ᱚᱱᱠᱟ ᱫᱟᱜ ᱡᱟᱹᱲᱤ ᱵᱟᱲᱟ ᱛᱮᱜᱮ ᱱᱟᱦᱟᱸᱜ ᱫᱟᱜ ᱡᱟᱹᱲᱤᱭᱟᱜ ᱛᱮᱜᱮ ᱦᱟᱸᱜ ᱞᱮ ᱨᱚᱦᱚᱭᱟ᱾ ᱚᱱᱠᱟ ᱥᱮᱞᱚ ᱠᱚᱫᱚ ᱵᱟᱝ ᱫᱚᱨᱠᱟᱨᱚᱜ-ᱟ ᱚᱱᱟ ᱞᱟᱹᱜᱤᱫ ᱥᱮᱞᱚ ᱠᱚᱫᱚ ᱵᱟᱝ ᱵᱟᱹᱭᱥᱟᱹᱣ ᱦᱩᱭ ᱠᱟᱱᱟ᱾ ᱟᱱᱟᱪᱽ ᱟᱱᱟᱪᱽ ᱫᱚ ᱱᱟᱦᱟᱸᱜ ᱚᱱᱠᱟ ᱜᱷᱩᱴᱩ ᱨᱮᱼᱼ ᱜᱚᱰᱟ ᱡᱟᱭᱜᱟᱢ ᱤᱭᱟᱹᱭᱟ ᱥᱮ ᱤᱱᱠᱷᱟᱡ ᱚᱱᱟ ᱦᱚᱸ ᱠᱟᱹᱴᱤᱡ ᱵᱟᱝ ᱫᱟᱜ ᱡᱟᱹᱲᱤ ᱵᱟᱲᱟᱭ ᱠᱷᱟᱡ ᱥᱤᱛᱩᱝ ᱫᱤᱱ ᱠᱚᱭᱟᱼᱼ ᱱᱤᱛᱚᱜ ᱫᱚ ᱚᱱᱟ ᱫᱚ ᱜᱟᱱ ᱫᱚ ᱜᱟᱱᱚᱜ ᱜᱮᱭᱟ ᱵᱟᱝᱠᱷᱟᱱ ᱫᱚ ᱵᱟᱝᱜᱮ ᱟᱨ ᱥᱮᱞᱚ ᱛᱟᱦᱮᱱ ᱠᱷᱟᱡ ᱫᱚ ᱵᱟᱝ ᱵᱟᱝᱼᱼ ᱡᱟᱹᱲᱤ ᱨᱮᱦᱚᱭ ᱞᱟᱹᱭᱟᱢ ᱠᱤ ᱫᱟᱜ ᱢᱮᱱᱟᱜ ᱜᱮᱭᱟ ᱱᱟᱦᱟᱜ ᱟᱨ ᱚᱱᱟ ᱥᱮᱞᱚᱼᱼ ᱛᱟᱦᱮᱱ ᱠᱷᱟᱡ ᱫᱚ ᱠᱟᱹᱴᱤᱡ ᱮᱸᱴᱠᱮᱴᱚᱬᱮ ᱜᱮ ᱵᱩᱡᱷᱟᱹᱜ-ᱟ ᱠᱤ ᱵᱟᱝᱜᱮ ᱪᱤᱠᱟᱹ ᱟᱨ ᱯᱟᱞᱮᱫ ᱪᱚᱭ ᱫᱟᱜᱼᱼ ᱵᱟᱭ ᱫᱟᱜ ᱡᱟᱹᱲᱤ ᱠᱷᱟᱡ ᱫᱚ ᱜᱩᱡᱩᱜ-ᱟ ᱥᱮ ᱪᱤᱠᱟᱹᱜ-ᱟ ᱚᱵᱷᱟᱵᱽ ᱱᱟᱜ ᱵᱟᱲᱟᱜ-ᱟ ᱢᱮᱱᱠᱷᱟᱡ ᱫᱚ ᱱᱚᱣᱟ ᱫᱚᱼᱼ ᱩᱭᱦᱟᱹᱨ ᱨᱮᱭᱟᱜ ᱡᱤᱱᱤᱥ ᱵᱟᱝ ᱠᱟᱱᱟ ᱦᱮᱸᱥᱮ ᱞᱟᱹᱭᱟᱢ ᱥᱮᱞᱚ ᱢᱮᱱᱟᱜ-ᱟ ᱪᱚ ᱡᱟᱦᱟᱸ ᱛᱤᱨᱮ ᱫᱟᱜ ᱫᱚᱨᱠᱟᱨᱚᱜ-ᱟ ᱥᱮ ᱡᱟᱦᱟᱸᱼᱼ ᱛᱮᱢ ᱤᱫᱤᱭᱟ ᱩᱱ ᱩᱱ ᱡᱚᱠᱷᱚᱡ ᱜᱮ ᱜᱟᱱᱚᱜ-ᱟ ᱦᱤᱥᱟᱹᱵᱽ ᱫᱚᱼᱼ ᱥᱮᱞᱚ ᱦᱚᱸ ᱵᱮᱥ ᱫᱚ ᱵᱮᱥ ᱜᱮᱭᱟ ᱟᱫᱚ ᱠᱟᱹᱴᱤᱡ ᱯᱩᱭᱥᱟᱹ ᱠᱚ ᱠᱷᱚᱨ ᱞᱟᱜᱟᱜ-ᱟ᱾ ᱚᱱᱟ ᱡᱟᱼᱼ ᱚᱱᱟ ᱡᱟᱦᱟᱸᱵᱤᱱ ᱨᱚᱡᱽᱜᱟᱨ ᱠᱟᱜ-ᱟ ᱚᱱᱟ ᱫᱚᱦᱚ ᱫᱚᱦᱚ ᱛᱮᱜᱮ ᱚᱱᱟ ᱫᱚᱵᱤᱱ ᱤᱭᱟᱹᱭᱟ ᱚᱱᱠᱟ ᱚᱲᱟᱜᱼᱼ ᱠᱷᱚᱲᱳᱠ ᱫᱚ ᱵᱟᱝ ᱚᱰᱳᱠ ᱦᱩᱭᱩᱜ-ᱟ, ᱟᱹᱞᱤᱧ ᱦᱚᱸ ᱚᱱᱠᱟ ᱫᱚ ᱚᱸᱰᱮ ᱵᱟᱝ ᱦᱩᱭ ᱠᱟᱱᱟ᱾ ᱚᱱᱟ ᱨᱚᱡᱜᱟᱨ ᱦᱩᱭ ᱠᱟᱱᱟ ᱚᱱᱟᱛᱮ ᱱᱟᱦᱟᱜ ᱠᱟᱹᱴᱤᱡ ᱠᱟᱹᱴᱤᱡ ᱠᱟᱹᱴᱤᱡ ᱠᱟᱹᱴᱤᱡ ᱫᱚᱦᱚ ᱦᱩᱭ ᱠᱟᱱᱟ᱾ ᱵᱟᱨ ᱯᱮ ᱥᱮᱨᱢᱟ ᱛᱮ ᱵᱮᱥ ᱜᱮ ᱦᱩᱭ ᱠᱟᱱᱟ ᱱᱟᱦᱟᱸᱜ, ᱟᱨᱚ ᱟᱭᱢᱟ ᱠᱷᱚᱨᱪᱟ ᱫᱚ ᱧᱮᱞ ᱦᱩᱭᱩᱜ-ᱟ ᱥᱮ ᱮᱱᱠᱷᱟᱡ ᱚᱱᱟ ᱫᱚᱦᱚ ᱡᱟᱨᱣᱟᱼᱼ
ᱟ ᱦᱟ ᱦᱟ ᱦᱟ ᱦᱩᱸ ᱦᱩᱸ ᱩᱸ ᱱᱟᱯᱟᱭ ᱜᱮ ᱛᱟᱦᱞᱮ ᱛᱟᱨᱯᱚᱨ ᱟᱯᱮ ᱚᱱᱛᱮ ᱫᱚ ᱯᱟᱛᱟ ᱯᱚᱨᱚᱵᱽ ᱚᱠᱟ ᱞᱮᱠᱟ ᱯᱟᱛᱟ ᱯᱚᱨᱚᱵᱽ ᱠᱚ
ᱦᱚᱸ ᱯᱟᱛᱟ ᱯᱚᱨᱚᱵᱽ ᱠᱚᱦᱚᱸ ᱚᱱᱠᱟ ᱜᱮ ᱱᱟᱜ ᱟᱹᱰᱤ ᱢᱚᱡᱽ ᱜᱮ ᱟᱨ ᱚᱱᱠᱟ ᱯᱟᱛᱟ ᱠᱚ ᱢᱮᱱ ᱫᱚ ᱚᱱᱠᱟ ᱯᱟᱛᱟ ᱫᱚ ᱵᱟᱹᱪᱩᱜ ᱟ ᱱᱤᱛᱚᱜ ᱫᱚ ᱵᱩᱨᱩ ᱯᱟᱛᱟ ᱜᱮᱱᱟᱜ ᱦᱩᱭ ᱱᱟ ᱠᱚᱞᱟ ᱢᱟᱫᱮᱨ ᱟᱞᱮ ᱥᱮᱫ ᱨᱮᱱᱟᱜ ᱵᱩᱨᱩ ᱯᱟᱛᱟ ᱪᱛᱷᱟᱞ ᱯᱟᱛᱟ ᱵᱮᱱ ᱟᱸᱡᱚᱢ ᱟᱠᱟᱫ ᱜᱮ ᱯᱟᱞᱮᱜᱼᱼ ᱟᱨ ᱪᱟᱛ ᱪᱟᱛᱷᱟ ᱠᱚ ᱛᱟᱞᱮ ᱞᱮᱱ ᱜᱮᱭᱟ ᱟᱞᱮ ᱫᱚ ᱱᱟᱜᱼᱼ ᱦᱚᱞᱟ ᱮᱱ ᱨᱮᱦᱚᱸ ᱫᱟᱜ ᱡᱟᱹᱲᱤ ᱞᱮᱜ ᱜᱮᱭᱟᱭ ᱤᱱᱠᱟᱹ ᱡᱤᱯᱤᱨ ᱡᱤᱯᱤᱨ ᱮ ᱡᱷᱤᱯᱨ ᱡᱷᱤᱯᱤᱨ ᱪᱮᱫ ᱮᱢ ᱪᱤᱠᱟᱹᱭᱟ ᱪᱚ ᱵᱩᱨᱩ ᱯᱟᱛᱟ ᱢᱟᱱᱮ ᱟᱸᱡᱚᱢ ᱟᱠᱟᱫ ᱜᱮᱭᱟ ᱵᱤᱱ ᱨᱟᱹᱥᱠᱟᱹ ᱧᱚᱜ ᱟᱯᱮ ᱵᱟᱯᱮ ᱟᱸᱡᱚᱢ ᱟᱠᱟᱫ ᱵᱤᱱ ᱥᱮ ᱵᱟᱝ ᱛᱟᱦᱚᱞᱮ ᱵᱩᱨᱩ ᱯᱟᱛᱟ ᱠᱚᱫᱚ ᱛᱟᱦᱞᱮ ᱪᱟᱛᱟᱞ ᱯᱟᱛᱟ ᱠᱚᱫᱚ
ᱟᱜᱮᱼᱼ ᱟᱸᱡᱚᱢ ᱦᱩᱭ ᱟᱠᱟᱱᱟ ᱵᱩᱨᱩ ᱯᱟᱛᱟ ᱠᱚ ᱵᱟᱝ ᱫᱚ ᱵᱟᱝ ᱪᱟᱞᱟᱣ ᱵᱟᱲᱟᱜ ᱜᱮ ᱵᱟᱝ ᱦᱩᱭ ᱠᱟᱱᱟ ᱢᱮᱼᱼ ᱟᱸᱡᱚᱢ ᱫᱚ ᱟᱸᱡᱚᱢ ᱦᱩᱭ ᱟᱠᱟᱱᱟ ᱟᱞᱮ ᱱᱚᱛᱮ ᱠᱷᱚᱱ ᱪᱟᱞᱟᱣ ᱫᱚᱠᱚ ᱪᱟᱞᱟᱣ ᱵᱟᱲᱟᱜ-ᱟ᱾ ᱵᱟᱝ ᱪᱟᱞᱟᱣ ᱵᱩᱨᱩ ᱯᱟᱛᱟ ᱦᱩᱸ
ᱦᱩᱸ ᱦᱚ ᱚᱱᱠᱟ ᱵᱩᱨᱩ ᱯᱟᱛᱟ ᱠᱚᱦᱚᱸ ᱱᱟᱦᱟᱜ
ᱯᱚᱨᱚᱵᱽ ᱱᱤᱭᱟᱹ ᱪᱷᱩᱴ ᱯᱚᱨᱚᱵᱽ ᱚᱠᱟ ᱞᱮᱠᱟ ᱦᱩᱭ ᱱᱟ ᱫᱟᱜ ᱡᱟᱹᱲᱤ ᱫᱟᱭ ᱛᱚ ᱱᱤᱭᱟᱹ ᱪᱷᱩᱴ ᱞᱟᱹᱭ ᱫᱟᱞᱤᱧ ᱡᱮ ᱱᱤᱭᱟᱹᱼᱼ ᱦᱮᱸ ᱱᱤᱭᱟᱹ ᱪᱚᱴ ᱡᱟᱦᱟᱸ ᱯᱟᱛᱟ ᱦᱩᱭᱮᱱ ᱵᱩᱨᱩ ᱯᱟᱛᱟ ᱡᱮ ᱫᱟᱜ ᱡᱟᱹᱲᱤ ᱠᱮᱫᱟᱭ ᱛᱚ ᱚᱠᱟ ᱞᱮᱠᱟ ᱦᱩᱭ ᱱᱟ
ᱚᱱᱠᱟ ᱯᱟᱛᱟ ᱠᱚᱦᱚᱸ ᱱᱟ ᱮᱱ ᱨᱮᱦᱚᱸ ᱴᱷᱤᱠ ᱴᱷᱟᱠ ᱦᱩᱭ ᱱᱟ ᱱᱚᱛᱮ ᱩᱱᱟᱹᱜ ᱩᱱ ᱫᱤᱱ ᱫᱚ ᱡᱟ ᱩᱱ ᱫᱤᱱ ᱪᱟᱞᱟᱣᱮᱱ ᱥᱮᱨᱢᱟ ᱫᱚ ᱦᱟᱸᱜ ᱚᱱᱠᱟᱼᱼ ᱵᱷᱤᱲ ᱵᱟᱲᱟᱜ ᱜᱮ ᱛᱟᱦᱮᱸᱫ ᱠᱚ ᱯᱚᱨᱮ ᱦᱚᱞᱟ ᱨᱮᱱᱟᱜ ᱪᱚᱢ ᱜᱮᱭᱟ
ᱚ
ᱞᱮᱱᱟ ᱦᱮᱸᱥᱮ ᱟᱨ ᱩᱱ ᱫᱤᱱ ᱡᱟᱥ ᱥᱮᱨᱢᱟ ᱫᱚ ᱦᱟᱸᱜ ᱟᱹᱰᱤ ᱜᱮᱠᱚ ᱵᱷᱤᱲᱚᱜ-ᱟ᱾ ᱫᱟᱜ ᱡᱟᱹᱲᱤ ᱦᱮᱸ ᱟᱨ ᱛᱟᱦᱚᱞᱮ ᱟᱯᱮ ᱚᱱᱛᱮ ᱫᱚ ᱛᱟᱞᱦᱮ ᱪᱤᱞᱤ ᱠᱚᱯᱮ ᱟᱹᱥᱩᱞ ᱟᱠᱟᱫ ᱠᱚᱣᱟ ᱚᱱᱠᱟ? ᱢᱮᱨᱚᱢ, ᱰᱟᱹᱝᱨᱤ, ᱠᱟᱰᱟ ᱠᱚ ᱟᱨᱚ ᱥᱩᱠᱨᱤ ᱠᱚ ᱜᱮᱰᱮ ᱠᱚ ᱚᱱᱠᱟ?
ᱟᱞᱮ ᱱᱚᱛᱮ ᱢᱟ ᱵᱤᱨ ᱫᱤᱥᱚᱢ ᱛᱚ ᱢᱮᱨᱚᱢ, ᱰᱟᱹᱝᱨᱤ, ᱠᱟᱰᱟ ᱠᱚᱫᱚ ᱢᱮᱱᱟᱜ ᱟᱠᱟᱫ ᱠᱚᱜᱮᱭᱟ ᱥᱟᱶᱛᱮ ᱥᱩᱠᱨᱤ ᱠᱚᱫᱚ ᱪᱟᱥ ᱵᱟᱲᱟ ᱠᱚ ᱢᱮᱱᱟᱜ ᱟᱠᱟᱫ ᱠᱚᱣᱟ ᱢᱮᱱᱠᱷᱟᱱ ᱩᱱᱠᱩ ᱚᱠᱟ ᱫᱚ ᱵᱟᱝ ᱢᱤᱫᱴᱮᱱ ᱵᱟᱨᱭᱟ ᱠᱟᱛᱮᱫ ᱟᱨᱠᱤ᱾ ᱢᱮᱱᱠᱷᱟᱱ ᱢᱮᱨᱚᱢ, ᱰᱟᱝᱨᱤ, ᱠᱟᱰᱟ ᱩᱱᱠᱩ ᱫᱚᱠᱚ ᱡᱟᱹᱥᱛᱤ ᱜᱮᱭᱟ ᱠᱟᱰᱟ ᱪᱟᱥ ᱫᱚ ᱱᱟᱦᱚᱭ ᱪᱟᱵᱟ ᱟᱠᱟᱱᱟ ᱢᱮᱱᱠᱷᱟᱱ ᱠᱟᱰᱟ, ᱰᱟᱹᱟᱝᱨᱤ ᱟᱨ ᱢᱮᱨᱚᱢ ᱪᱟᱥ ᱫᱚ ᱡᱟᱹᱥᱛᱤ ᱡᱟᱥᱛᱤᱠᱟᱹᱭ ᱜᱮ ᱞᱟᱹᱭ ᱜᱟᱱᱚᱜ-ᱟ ᱡᱚᱛᱚ ᱛᱚ ᱵᱤᱨ ᱨᱮ ᱟᱲᱟᱜ ᱜᱤᱰᱤ ᱠᱟᱠᱚ ᱦᱩᱭᱩᱜ-ᱟ ᱟᱛᱤᱧ ᱱᱟᱠᱚ ᱟᱨᱦᱚᱸ ᱞᱟᱜᱟ ᱟᱜᱩ ᱠᱟᱠᱚ ᱦᱩᱭᱩᱜ-ᱟ ᱛᱚᱞ ᱠᱟᱠᱚ ᱦᱩᱭᱩᱜ-ᱟ ᱚᱱᱟᱛᱮ ᱥᱩᱵᱤᱫᱟ ᱡᱮᱱᱚ ᱜᱮᱭᱟ ᱟᱨᱠᱤ ᱰᱟᱹᱝᱨᱤ, ᱢᱮᱨᱚᱢ ᱪᱟᱥ ᱫᱚ᱾
ᱦᱚᱸ ᱟᱹᱰᱤ ᱢᱚᱸᱡᱽᱜᱤ ᱟᱨ ᱟᱯᱮ ᱚᱱᱛᱮ ᱡᱟᱦᱟ ᱵᱮᱱ ᱞᱟᱹᱭ ᱠᱮᱭᱟ ᱵᱩᱨᱩ ᱫᱷᱟᱨᱮ ᱵᱩᱨᱩ ᱠᱚ ᱢᱮᱱᱟᱜ-ᱟ ᱟᱨ ᱟᱞᱮ ᱦᱚᱸ ᱚᱱᱠᱟ ᱢᱮᱨᱚᱢ ᱠᱚᱫᱚ ᱢᱮᱱᱟᱜ ᱠᱚ ᱛᱟᱞᱮ ᱜᱮᱭᱟ ᱱᱟᱦᱟᱜ ᱟᱨ ᱰᱟᱝᱨᱤ ᱫᱚ ᱱᱟᱜ ᱵᱟᱝ ᱦᱩᱭᱩ ᱟᱠᱟᱱᱟ ᱠᱚ ᱱᱟᱜ᱾ ᱠᱟᱰᱟ ᱠᱚ ᱰᱟᱹᱟᱝᱨᱤ ᱠᱚᱫᱚ ᱵᱟᱹᱪᱩᱜ ᱠᱚ ᱛᱟᱞᱮᱭᱟ ᱢᱮᱨᱚᱢ ᱫᱚ ᱱᱟᱜ ᱟᱨ ᱥᱟᱸᱜᱮ ᱜᱮ ᱢᱮᱱᱟᱜ ᱠᱚᱣᱟ᱾ ᱮᱱᱠᱷᱟᱱ ᱟᱞᱮ ᱥᱩᱨ ᱨᱮᱱᱟᱜ ᱵᱩᱨᱩ ᱢᱮᱱᱟᱜ ᱟᱥᱮ ᱤᱱᱠᱟᱹ ᱱᱚᱸᱰᱮ ᱠᱷᱚᱡ ᱥᱩᱨ ᱜᱮᱭᱟ ᱮᱱᱠᱷᱟᱡ ᱫᱚ ᱱᱚᱸᱰᱮ ᱠᱷᱚᱱ ᱥᱩᱨ ᱜᱮᱭᱟ ᱮᱱᱠᱷᱟᱡ ᱫᱚ ᱟᱸᱜ ᱤᱱᱠᱟᱹ ᱢᱮᱨᱚᱢ ᱠᱚ ᱥᱟᱸᱜᱮ ᱜᱮᱭᱟ ᱠᱚ ᱥᱮ ᱮᱱᱠᱟ ᱜᱩᱯ ᱜᱩᱯᱤ ᱫᱚ ᱱᱚᱸᱰᱮ ᱠᱷᱚᱡ ᱫᱚ ᱵᱟᱝ ᱦᱩᱭᱩᱜ-ᱟ ᱪᱮᱫᱟᱜ ᱠᱤ ᱟᱨ ᱱᱚᱸᱰᱮ ᱵᱩᱨᱩ ᱚᱱᱟ ᱚᱱᱠᱟ ᱪᱤᱞᱤ ᱡᱟᱱᱣᱟᱨ ᱠᱚ ᱤᱭᱟᱹ ᱠᱚ ᱵᱟᱹᱪᱩᱜ ᱠᱚᱣᱟ ᱥᱩᱨ ᱨᱮᱱᱠᱷᱟᱱ ᱪᱤᱞᱤ ᱠᱚ ᱵᱟᱠᱚ ᱤᱫᱤ ᱠᱚᱣᱟ ᱚᱱᱠᱟ ᱠᱩᱸᱢᱵᱲᱩ ᱠᱚ ᱮᱠᱷᱟᱱ ᱫᱚ ᱟᱲᱟᱜ ᱜᱤᱰᱤ ᱠᱟᱠᱚ ᱠᱚ ᱢᱮᱨᱚᱢ ᱠᱚ ᱦᱮᱸ ᱥᱮ ᱟᱨ ᱢᱤᱫ ᱵᱟᱨᱭᱟ ᱜᱟᱹᱭ ᱛᱟᱞᱮ ᱢᱮᱱᱟᱜ ᱠᱚᱣᱟ ᱰᱟᱝᱨᱟ ᱵᱟᱝ ᱟᱨ ᱮᱱᱠᱟ ᱩᱱᱠᱩ ᱜᱟᱹᱭ ᱠᱚ ᱥᱟᱞᱟᱜ ᱟᱲᱟᱜ ᱜᱤᱰᱤ ᱠᱟ ᱠᱚᱣᱟ ᱞᱮ ᱟᱨ ᱟᱠᱚ ᱛᱮᱜᱮ ᱠᱚ ᱦᱤᱡᱩᱜ-ᱟ ᱤᱱᱠᱟᱹ ᱪᱟᱨ ᱯᱟᱸᱪ ᱥᱮᱫ ᱠᱷᱟᱡ ᱱᱤᱭᱟᱹ ᱥᱮ ᱟᱠᱚᱣᱟᱜ ᱴᱟᱭᱤᱢ ᱦᱚᱸ ᱢᱟᱱᱮ ᱩᱱᱠᱩ ᱰᱟᱹᱝᱨᱤ ᱦᱚᱸᱠᱚ ᱴᱷᱤᱠᱟᱹ ᱠᱟᱜ-ᱟ ᱠᱤ ᱟᱵᱚᱣᱟᱜ ᱴᱟᱭᱤᱢ ᱫᱚ ᱥᱚᱢᱚᱭ ᱱᱤᱱᱟᱹᱜ ᱦᱮᱸ ᱥᱮ ᱮᱱᱠᱷᱟᱡ ᱫᱚ ᱱᱟᱦᱟᱜ ᱴᱷᱤᱠ ᱤᱭᱟᱹ ᱵᱟᱲᱟ ᱠᱮᱜ-ᱟ ᱞᱮ ᱮᱱᱠᱷᱟ ᱫᱚᱞᱮ ᱟᱞᱮ ᱪᱚ ᱛᱟᱦᱚᱞᱮ ᱚᱲᱟᱜ ᱠᱚᱡ ᱚᱲᱟᱜ ᱨᱮ ᱛᱟᱦᱮᱸ ᱛᱮᱦᱚᱸ ᱜᱟᱱᱚᱜ ᱠᱟᱱ ᱜᱮᱭᱟ ᱚᱱᱠᱟ ᱠᱳᱢᱲᱳ ᱠᱚ ᱥᱮ ᱚᱱᱠᱟ ᱠᱚ ᱵᱟᱠᱚ ᱤᱫᱤᱭᱮᱜ ᱠᱚᱣᱟ ᱮᱱᱠᱷᱟᱡ ᱫᱚ ᱪᱚ ᱛᱟᱦᱚᱞᱮ ᱤᱭᱟᱹ ᱨᱮᱜᱮ ᱤᱭᱟᱹ ᱠᱚ ᱦᱩᱭᱩᱜ-ᱟ ᱤᱭᱟᱹ ᱱᱟᱦᱟᱜ‌ᱵᱩᱨᱩ ᱨᱮᱜᱮ ᱟᱲᱟᱜ ᱠᱟᱠᱚ ᱦᱩᱭᱩᱜ-ᱟ ᱟᱨ ᱵᱩᱨᱩ ᱨᱮᱦᱚᱸ ᱩᱱᱠᱩ ᱜᱚᱴᱟ ᱠᱚ ᱫᱟᱬᱟᱱᱟ ᱟᱨ ᱜᱚᱴᱟ ᱫᱟᱬᱟ ᱠᱟᱛᱮᱫ ᱠᱚ ᱦᱤᱡᱩᱜ-ᱟ ᱱᱟᱦᱟᱜ ᱦᱮᱸ ᱥᱮ ᱢᱟᱲᱟᱝ ᱢᱟᱲᱟᱝ ᱫᱚᱞᱮ ᱞᱟᱹᱭ‌ ᱟᱞᱮ ᱠᱤ ᱯᱟᱞᱮ ᱪᱚ ᱵᱟᱠᱚ ᱦᱩᱡᱩᱜ-ᱟ ᱠᱟᱹᱴᱤᱡ ᱧᱮᱞ ᱧᱚᱜ ᱦᱩᱭᱩᱜ-ᱟ ᱟᱨ ᱧᱮᱞ ᱠᱮᱫ ᱠᱚᱣᱟ ᱞᱮ ᱠᱤ ᱵᱟᱝ ᱵᱤᱱᱟᱹ ᱞᱟᱜᱟ ᱛᱮᱜᱮ ᱟᱠᱚᱣᱟᱜ ᱴᱟᱭᱤᱢ ᱧᱮᱞ ᱛᱮ ᱡᱟᱨᱣᱟᱭ ᱱᱟ ᱠᱚ ᱦᱟᱸᱰᱮ ᱱᱟᱰᱮ ᱠᱷᱚᱡ ᱟᱫᱚ ᱩᱱᱠᱩ ᱢᱮᱨᱚᱢ ᱢᱟ ᱢᱤᱫ ᱴᱷᱮᱱ ᱢᱟ ᱵᱟᱠᱚ ᱟᱹᱛᱤᱧᱟ ᱥᱮ ᱦᱟᱸᱰᱮ ᱱᱟᱰᱮ ᱠᱷᱚᱡ ᱜᱮᱠᱚ ᱟᱹᱛᱤᱧᱟ ᱮᱱᱠᱷᱟᱡ ᱤᱧ ᱢᱟ ᱦᱟᱸᱰᱮ ᱱᱟᱰᱮ ᱫᱚ ᱡᱟᱨᱣᱟ ᱠᱟᱛᱮᱜ ᱧᱮᱞ ᱠᱮᱫ ᱠᱚᱣᱟ ᱞᱤᱧ ᱠᱤ ᱵᱟᱝᱜᱮ ᱦᱤᱡᱩᱜ ᱜᱮᱭᱟ ᱠᱚ ᱱᱟᱦᱟᱜ ᱚᱱᱠᱟ ᱟᱫ ᱵᱚᱱᱫᱤ ᱫᱚ ᱦᱟᱸᱜ ᱵᱟᱝᱜᱮ ᱟᱨ ᱢᱟᱲᱟᱝ ᱫᱚ ᱩᱱᱠᱩ ᱜᱚ ᱵᱟᱵᱟ ᱟᱠᱚ ᱦᱚᱸ ᱠᱚ ᱞᱟᱹᱭ ᱠᱮᱫ ᱯᱟᱞᱮᱫ ᱪᱚᱠᱚ ᱟᱫᱚᱜ ᱜᱮᱭᱟ ᱜᱩᱯᱤ ᱵᱚ ᱪᱟᱞᱟᱜ-ᱟ ᱠᱷᱟᱡ ᱤᱥᱠᱮ ᱵᱟᱫ ᱧᱮᱞ ᱦᱩᱭᱱᱟ ᱠᱤ ᱪᱮᱫᱟᱜ ᱜᱩᱯᱤᱢ ᱪᱟᱞᱟᱜ-ᱟ ᱩᱱᱠᱩ ᱚᱲᱟᱜ ᱠᱷᱚᱡ ᱜᱮ ᱜᱟᱱᱚᱜ ᱠᱟᱱᱟ ᱱᱟᱦᱟᱜ ᱦᱮᱸ ᱥᱮ ᱟᱨ ᱢᱮᱨᱚᱢ ᱠᱚᱢᱟᱜ ᱱᱟ ᱦᱩᱭᱱᱟ ᱟᱨ ᱥᱩ ᱥᱩᱠᱨᱤ ᱠᱚᱦᱚᱸ ᱛᱟᱞᱮ ᱢᱮᱱᱟᱜ ᱠᱚᱜᱮᱭᱟ ᱦᱟᱸᱜ ᱥᱟᱸᱜᱮ ᱜᱮ ᱟᱨ ᱥᱩᱠᱨᱤ ᱫᱚ ᱚᱱᱠᱟ ᱥᱮᱬᱟᱧ ᱦᱟᱛ ᱞᱮᱠᱟ ᱪᱟᱥ ᱠᱚᱣᱟ ᱥᱩᱠᱨᱤ ᱨᱮ ᱢᱤᱫᱴᱟᱝ ᱯᱟᱨᱢ ᱢᱮᱱᱟᱜ-ᱟ ᱦᱮᱸ ᱥᱮ ᱚᱱᱟ ᱯᱷᱟᱨᱢ ᱨᱮ ᱠᱟᱹ ᱯᱚᱱᱨᱚᱴᱤ ᱢᱮᱱᱟᱜ ᱠᱚᱣᱟ ᱮᱸᱜᱟ ᱡᱚᱛᱚ ᱱᱟᱜ ᱩᱱᱠᱩ ᱥᱮᱬᱟ ᱵᱟᱹᱫᱷᱭᱟᱹ ᱠᱚ ᱦᱚᱯᱚᱱ ᱢᱮᱱᱟᱜ ᱵᱟᱝ ᱦᱤᱥᱟᱹᱵ ᱦᱩᱭᱩᱜ ᱠᱟᱱᱟ ᱱᱟᱦᱟᱜ ᱦᱚᱯᱚᱱ ᱯᱟᱞᱮᱫ ᱠᱚ ᱦᱩᱭᱩᱜ ᱜᱮᱭᱟ ᱱᱟᱜ ᱛᱚ ᱯᱚᱧᱪᱟᱥᱴᱤ ᱨᱮᱱ ᱫᱚᱠᱚ ᱦᱩᱭᱩᱜ ᱜᱮᱭᱟ ᱱᱟᱜ ᱯᱟᱞᱮᱫ ᱦᱚᱯᱚᱱ ᱦᱮᱸ ᱥᱮ᱾ ᱟᱨ ᱚᱱᱟ ᱥᱩᱠᱨᱤ ᱛᱮ ᱦᱚᱸ ᱨᱚᱡᱽᱜᱟᱨ ᱵᱟᱲᱟ ᱦᱩᱭᱩᱜ ᱜᱮᱭᱟ ᱥᱮ ᱮᱱᱠᱷᱟᱡ ᱫᱚ ᱥᱩᱠᱨᱤ ᱛᱮ ᱦᱚᱸ ᱟᱹᱰᱤ ᱯᱷᱟᱭᱫᱟ ᱜᱮᱭᱟ ᱱᱚᱛᱮ ᱫᱚ ᱱᱟᱜ ᱪᱮᱫᱟᱜ ᱠᱤ ᱢᱤᱫᱴᱟᱝ ᱥᱩᱠᱨᱤ ᱢᱤᱫᱴᱟᱹᱝ ᱥᱩᱠᱨᱤ ᱦᱚᱯᱚᱱ ᱜᱮ ᱱᱟᱜ ᱤᱭᱟᱹ ᱱᱟᱜ ᱪᱮᱫ ᱠᱚ ᱢᱮᱛᱟᱜᱼᱟ ᱟᱞᱮ ᱥᱮᱫ ᱥᱟᱲᱮ ᱪᱟᱨ ᱦᱟᱡᱟᱨ ᱱᱟᱜ ᱟᱯᱮ ᱥᱮᱫ ᱫᱚ ᱱᱟᱜ ᱛᱟᱦᱞᱮ ᱪᱮᱫ ᱞᱮᱠᱟ ᱫᱟᱢ ᱠᱚ ᱥᱩᱠᱨᱤ ᱦᱚᱯᱚᱱ ᱫᱟᱢ ᱠᱚ ᱱᱟᱜ?
ᱟᱞᱮ ᱥᱮᱫ ᱢᱟ ᱚᱝᱠᱟ ᱜᱮ ᱢᱤᱫᱴᱮᱱ ᱥᱩᱠᱨᱤ ᱦᱚᱯᱚᱱ ᱱᱟ ᱪᱟᱨ ᱦᱟᱡᱟᱨ ᱚᱝᱠᱟ ᱜᱮ ᱫᱟᱢ ᱫᱚ᱾ ᱢᱟ ᱵᱟᱹᱲᱛᱤ ᱜᱮᱭᱟ ᱵᱟᱝ ᱠᱚᱢᱟ ᱚᱝᱠᱟ ᱜᱮ ᱟᱨ ᱥᱩᱠᱨᱤ ᱫᱚ ᱛᱮᱢᱚᱱ ᱵᱟᱝᱠᱚ ᱟᱹᱥᱩᱞ ᱠᱚᱣᱟ ᱱᱚᱛᱮ ᱫᱚ ᱱᱚᱛᱮ ᱫᱚ ᱞᱟᱹᱭ ᱜᱟᱱᱚᱜᱼᱟ, ᱰᱟᱹᱝᱨᱤ ᱠᱟᱰᱟ ᱜᱮ ᱰᱟᱹᱝᱨᱤ ᱟᱨ ᱢᱮᱨᱚᱢ ᱜᱮ ᱡᱟᱹᱥᱛᱤ ᱠᱟᱭ ᱛᱮ ᱠᱟᱨᱚᱱ ᱦᱳᱭᱳᱜ ᱠᱟᱱᱟ ᱵᱤᱨ ᱦᱚᱲ ᱛᱚ ᱟᱲᱟ ᱟᱲᱟᱜ ᱜᱤᱰᱤ ᱞᱮᱠᱷᱟᱱ ᱡᱷᱟᱢᱮᱞᱟ ᱵᱟᱝ ᱛᱟᱦᱮᱱᱟ ᱪᱮᱫ ᱵᱟᱝ ᱛᱟᱦᱮᱱᱟ ᱟᱨ ᱦᱚᱸ ᱢᱤᱫ ᱫᱷᱟᱣ ᱫᱚ ᱠᱚ ᱡᱟᱹᱭᱨᱟᱹᱜᱼᱟ ᱟᱨ ᱦᱚᱸ ᱠᱚ ᱞᱟᱜᱟ ᱟᱜᱩ ᱟᱜᱩ ᱠᱟᱛᱮ ᱠᱚ ᱛᱚᱞ ᱠᱟᱠᱚᱣᱟ ᱾ ᱟ ᱦᱚᱭᱛᱚ ᱡᱩᱫᱤ ᱵᱤᱥ ᱯᱚᱸᱪᱤᱥᱴᱤ ᱡᱩᱫᱤ ᱰᱟᱹᱝᱨᱤ ᱢᱮᱨᱚᱢ ᱠᱚ ᱛᱟᱦᱮᱱᱟ ᱮ ᱢᱤᱫ ᱢᱤᱫ ᱦᱚᱲ ᱪᱟᱞᱟᱜ ᱨᱮ ᱦᱚᱸ ᱜᱟᱱᱚᱜ ᱜᱮᱭᱟ ᱮ ᱵᱩᱡᱽ ᱪᱟᱵᱟ ᱠᱟᱫᱟ ᱠᱚ ᱟᱨ ᱠᱤ ᱰᱮ ᱫᱤᱱᱟᱹᱢ ᱟᱹᱛᱤᱧ ᱟᱹᱛᱤᱧ ᱛᱮ ᱩᱱᱠᱩ ᱦᱚᱸ ᱵᱩᱡᱷᱟᱹᱣ ᱦᱩᱭ ᱟᱠᱟᱫ ᱠᱚᱣᱟ ᱡᱮ ᱟᱞᱮ ᱱᱚᱣᱟ ᱵᱤᱨ ᱜᱮ ᱵᱚᱞᱚ ᱛᱟᱞᱮᱭᱟ ᱟᱨ ᱦᱚᱸ ᱨᱩᱭᱟᱹᱲ ᱦᱮᱡ ᱦᱩᱭᱩᱜ ᱛᱟᱞᱮᱭᱟ ᱟᱨᱠᱤ᱾
ᱦᱮᱸ ᱦᱮᱸ ᱚᱜᱠᱟ ᱡᱟᱣ ᱡᱟ ᱞᱤᱧ ᱞᱟᱹᱭᱠᱮᱜᱼᱟ ᱚᱝᱠᱟ ᱜᱮ ᱱᱟᱜ ᱡᱷᱚᱛᱚ ᱢᱮᱨᱚᱢ ᱜᱮ ᱱᱟᱜ ᱟᱨ ᱟᱞᱮ ᱥᱩᱨ ᱦᱚᱲ ᱢᱮᱨᱚᱢ ᱠᱚ ᱱᱟᱜ ᱚᱝᱠᱟ ᱜᱮ ᱚᱱᱠᱟ ᱡᱷᱚᱛᱚ ᱦᱚᱲ ᱢᱮᱨᱚᱢ ᱱᱟᱜ ᱠᱚ ᱟᱲᱟᱜ ᱠᱟᱠᱚ ᱵᱩᱨᱩ ᱫᱚ ᱦᱟᱸᱜ ᱞᱮ ᱤᱫᱤ ᱦᱚᱴᱚ ᱠᱟᱠᱚ ᱜᱮᱭᱟ ᱦᱮᱸ ᱥᱮ ᱯᱚᱞᱮᱫ ᱪᱚ ᱦᱟᱱᱛᱮ ᱱᱟᱛᱮ ᱟ ᱠᱚ ᱟᱨ ᱵᱩᱨᱩ ᱠᱩᱫ ᱫᱚ ᱥᱟᱢᱴᱟᱣ ᱟᱛᱮᱫ ᱢᱤᱫ ᱥᱟᱭᱤᱡ ᱠᱚ ᱦᱤᱡᱩᱜᱼᱟ ᱾ ᱟᱨ ᱚᱝᱠᱟ ᱥᱩᱠᱨᱤ ᱛᱮ ᱦᱚᱸ ᱛᱟᱦᱚᱞᱮ ᱟᱯᱮ ᱚᱱᱛᱮ ᱦᱚᱸᱯᱮ ᱟᱥᱩᱞ ᱵᱟᱲᱟ ᱠᱟᱜ ᱠᱚ ᱜᱮᱭᱟ? ᱟᱨ ᱛᱟᱦ ᱚᱞᱮ ᱥᱩᱠᱨᱤ ᱟᱞᱮ ᱦᱤᱥᱟᱹᱵᱽ ᱛᱮᱦᱱᱟᱜ ᱠᱟᱹᱴᱤᱡ ᱯᱷᱟᱭᱫᱟ ᱜᱮᱭᱟᱞᱮ ᱟᱨ ᱪᱮᱫᱟᱜ ᱠᱤ ᱯᱷᱟᱨᱢ ᱢᱮᱱᱟᱜ-ᱟ ᱥᱮ, ᱠᱷᱟᱡ ᱫᱚ ᱱᱟᱜ ᱟᱫᱚ ᱦᱚᱯᱚᱱ ᱠᱚ ᱦᱚᱸ ᱱᱟᱜ ᱚᱝᱠᱟ ᱦᱚᱯᱚᱱ ᱫᱚ ᱱᱟᱜ ᱵᱟᱞᱮ ᱟᱹᱠᱷᱨᱤᱧ ᱠᱚᱣᱟ ᱱᱟᱜ ᱥᱮᱬᱟ ᱦᱟᱛᱮᱫ ᱨᱮ ᱢᱤᱫ ᱫᱷᱟᱣ ᱞᱮ ᱟᱠᱷᱨᱤᱧ ᱠᱚᱣᱟ ᱤᱝᱠᱟᱹ ᱢᱤᱫ ᱫᱷᱟᱣ ᱛᱤᱨᱤᱥ ᱪᱚᱞᱞᱤᱥ ᱴᱤ ᱠᱚ ᱦᱩᱭᱩᱜᱼᱟ, ᱤᱥᱠᱮ ᱵᱟᱫᱽ ᱟᱠᱷᱨᱤᱧ ᱠᱚᱣᱟᱞᱮ ᱟᱨ ᱩᱱ ᱠᱩ ᱩᱱᱠᱩᱣᱟᱜ ᱡᱚᱢ ᱧᱩ ᱨᱮ ᱦᱚᱸ ᱠᱟᱹᱴᱤᱡ ᱠᱷᱟᱴᱟᱣ ᱫᱚ ᱦᱩᱭᱩᱜ ᱜᱮᱭᱟ ᱟᱫᱚ ᱯᱩᱭᱥᱟᱹ ᱧᱟᱢᱚᱜᱼᱟ ᱪᱮᱫ ᱱᱟᱜ ᱦᱮᱸ ᱥᱮ?
ᱦᱩᱸ ᱦᱩᱸ ᱦᱩᱸ ᱦᱩᱸ,
ᱟᱨ ᱛᱚ ᱥᱚᱢᱚᱭ ᱠᱚᱢᱟ ᱦᱳᱭ ᱡᱟᱨᱣᱟ ᱠᱟᱱᱟ ᱾
ᱦᱳᱭ, ᱚ ᱢᱟ ᱛᱟᱦᱚᱞᱮ ᱦᱮᱸ